ᱩ ᱠᱟᱱᱟ,
ᱦᱮᱸ ᱟᱸᱡᱚᱢ ᱧᱟᱢᱚᱜ ᱠᱟᱱ ᱜᱮᱭᱟ᱾ ᱦᱮᱸ ᱡᱚᱦᱟᱨ ᱜᱮ᱾
ᱦᱮᱸ ᱡᱚᱦᱟᱨ ᱜᱮ᱾ ᱟᱫᱚ ᱚᱜ ᱚᱭ ᱡᱟᱹᱯᱩᱫ ᱠᱚᱨᱮ ᱞᱤᱫᱤᱧᱟ ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱪᱟᱥ ᱠᱟᱹᱢᱤ ᱠᱚ ᱨᱟᱠᱟᱵ ᱱᱟ ᱥᱮ ᱚᱲᱟᱜ ᱨᱮᱜᱮ ᱟᱨᱠᱤ ᱪᱮᱫ ᱞᱮᱠᱟ?
ᱩᱸ ᱦᱩᱸ ᱦᱩᱸ᱾ ᱦᱩᱸ ᱦᱚᱸᱜᱼᱚᱭ ᱪᱟᱥ ᱠᱟᱹᱢᱤ ᱫᱚ ᱱᱚᱝᱠᱟ ᱫᱷᱩᱨᱟᱹᱣ ᱵᱟᱲᱟ ᱦᱩᱭ ᱠᱟᱱ ᱜᱮᱭᱟ᱾ ᱴᱩᱠᱴᱟᱠ ᱦᱟᱸᱜ, ᱟᱫᱚ ᱥᱮᱨᱢᱟ ᱡᱟᱹᱲᱤ ᱜᱮᱦᱟᱸᱜ ᱱᱚᱝᱠᱟ ᱚᱱᱠᱟ ᱟᱭᱢᱟ ᱵᱟᱭ ᱡᱟᱹᱲᱤᱭᱮᱫᱟᱭ ᱛᱚ᱾ ᱡᱟᱜᱮ ᱠᱟᱹᱡ ᱠᱟᱹᱡ ᱡᱟᱹᱲᱤ ᱵᱟᱲᱟᱫᱟᱭ ᱫᱟᱜᱽ ᱠᱚ ᱟᱫᱚ ᱚᱝᱠᱟ ᱦᱤᱥᱟᱹᱵᱽ ᱛᱮ ᱦᱟᱸᱜ ᱡᱟᱦᱟᱸ ᱵᱟᱹᱭᱦᱟᱹᱲ ᱠᱚᱨᱮ ᱜᱟᱦᱤᱨ ᱵᱟᱹᱫᱽ ᱠᱚ ᱦᱟᱸᱜ ᱢᱮᱱᱟᱜᱼᱟ ᱚᱱᱟ ᱠᱚᱨᱮ ᱜᱮ ᱦᱟᱸᱜ ᱪᱟᱥ ᱠᱟᱹᱢᱤ ᱫᱚ ᱦᱟᱸᱜ ᱛᱚ ᱞᱮᱛᱟᱲ ᱜᱮ ᱪᱷᱩᱴᱟᱹᱣ ᱵᱟᱲᱟ ᱦᱩᱭ ᱟᱠᱟᱱᱟ ᱱᱚᱶᱟ ᱵᱟ. ᱭᱦᱟ. ᱲ ᱠᱚᱨᱮᱜᱮ ᱟᱨ ᱜᱷᱩᱴᱩ ᱠᱚᱨᱮ ᱫᱚ ᱱᱤᱛ ᱦᱚᱸ ᱟ. ᱶᱨᱤᱭᱟᱜ-ᱟ᱾
ᱦᱮᱸ ᱟᱫᱚ ᱟᱞᱮᱥᱮᱜ ᱫᱚ ᱦᱟᱸᱜ, ᱫᱟᱜᱽ ᱫᱚ ᱞᱟᱹᱭ ᱜᱟᱱᱚᱜᱼᱟ ᱛᱮᱦᱮᱧ ᱫᱚ ᱥᱟᱨᱟᱫᱤᱱ ᱜᱮ ᱦᱟᱸᱜ ᱮ ᱡᱚᱨᱚ ᱵᱟᱲᱟ ᱟᱠᱟᱫᱟ, ᱠᱟ. ᱴᱤᱜ ᱛᱟᱨᱟᱥᱤᱧ ᱠᱟ. ᱴᱤᱜ ᱮ ᱯᱷᱟᱸᱠᱟ ᱞᱮᱫᱟ ᱚᱱᱟ ᱟᱨ ᱦᱮᱸᱜ ᱮ ᱱᱤᱛᱚᱜ ᱦᱚᱸ ᱧᱮᱞᱚᱜ ᱠᱟᱱᱟ ᱡᱮ ᱫᱟᱜᱽ ᱠᱩᱫᱚ ᱢᱟᱱᱮ ᱡᱟᱹᱲᱤᱭᱮᱫ ᱜᱮᱭᱟᱭ ᱟᱫᱚ, ᱦᱮᱸ ᱮᱱᱛᱮ ᱨᱮᱦᱚᱸ ᱢᱟᱱᱮ ᱚᱱᱠᱟ ᱜᱷᱩᱴᱩ ᱦᱟᱥᱟ ᱠᱚᱫᱚ ᱟᱨᱠᱤ ᱟᱣᱨᱤ ᱫᱟᱜᱽ ᱠᱚ ᱟᱣᱨᱤ ᱛᱚᱢᱵᱟᱜᱼᱟ᱾ ᱟᱫᱚ ᱚᱱᱟ ᱫᱚ ᱥᱤ ᱞᱮ ᱠᱷᱟᱱ ᱛᱚ ᱵᱟᱝ ᱦᱩᱭᱩᱜᱼᱟ ᱥᱤ ᱠᱟᱛᱮ ᱞᱚᱥᱚᱫ ᱠᱟᱛᱮ ᱦᱚᱸ ᱢᱟᱱᱮ ᱫᱟᱜᱽ ᱛᱟᱦᱮᱸ ᱫᱚᱨᱠᱟᱨᱟ ᱛᱚᱵᱮᱟᱱᱮ ᱨᱚᱦᱚᱭ, ᱠᱚᱞ ᱟᱹᱧ ᱡᱩᱛᱚᱜᱼᱟ, ᱟᱫᱚ ᱚᱱᱟ ᱠᱷᱟ. ᱛᱤᱨ ᱟᱞᱮ ᱦᱚᱸ ᱜᱷᱩᱴᱩ ᱦᱟᱥᱟ ᱠᱚᱫᱚ ᱢᱟᱱᱮ ᱨᱚᱦᱚᱭ ᱫᱚ ᱵᱟᱠᱤ ᱢᱮᱱᱟᱜᱼᱟ ᱟᱨᱠᱤ᱾
ᱦᱩᱸ ᱟᱨ ᱵᱟᱹᱠᱤ ᱠᱚᱫᱚ ᱦᱟᱸᱜ ᱚᱱᱠᱟ ᱯᱮ ᱨᱚᱦᱚᱭ ᱥᱤᱨᱟᱹᱣ ᱟᱠᱟᱫ ᱜᱮᱭᱟ᱾
ᱦᱮᱸ ᱦᱮᱸ ᱚᱱᱟ ᱵᱟᱹᱭᱦᱟᱹᱲ ᱦᱟᱥᱟ ᱠᱚᱫᱚ ᱦᱟᱸᱜ ᱟᱞᱮ ᱫᱚ ᱚᱱᱠᱟ ᱜᱮ᱾ ᱛᱚ ᱟᱫᱚ ᱦᱚᱜ ᱚᱭ ᱡᱮ ᱚᱱᱠᱟ ᱫᱟᱜ ᱠᱚ ᱦᱤᱡᱩᱜ ᱠᱟᱱᱟ ᱱᱟᱹᱭ ᱠᱚᱛᱮ ᱥᱮ᱾ ᱱᱟᱹᱭ ᱠᱚ ᱵᱟᱱᱚᱜ ᱠᱟᱱᱟ ᱛᱚ ᱟᱫᱚ ᱚᱱᱟ ᱠᱚᱜᱮ ᱦᱟᱸᱜ ᱠᱮᱱᱮᱞ ᱞᱮᱠᱟᱛᱮ ᱦᱤᱡᱩᱜᱼᱟ ᱟᱫᱚ᱾
ᱦᱩᱸ
ᱚᱱᱟᱛᱮ ᱵᱟᱹᱭᱦᱟᱹᱲ ᱨᱮᱱᱟᱜ ᱫᱚ ᱟᱨᱠᱤ ᱥᱩᱵᱤᱫᱟ ᱧᱚᱜ ᱠᱟᱱ ᱛᱟᱞᱮᱭᱟ ᱚᱱᱟ ᱠᱚᱫᱚ ᱪᱟᱥ ᱦᱚᱸ ᱢᱟᱱᱮ ᱫᱷᱩᱨᱟᱹᱣ ᱫᱚ᱾ ᱚᱱᱟ ᱫᱚ ᱚᱱᱛᱮ ᱫᱚ ᱦᱩᱭ ᱥᱟᱹᱛ ᱠᱟᱱᱟ᱾
ᱟᱯᱮ ᱚᱱᱛᱮ ᱫᱚ ᱚᱱᱟ ᱠᱮᱱᱮᱞ ᱠᱚ ᱢᱮᱱᱟᱜᱼᱟ ᱛᱟᱦᱚᱸᱞᱮ ᱠᱷᱟᱱ᱾
ᱦᱮᱸ ᱚᱱᱮ ᱜᱟᱰᱟ ᱠᱚᱫᱚ ᱵᱟᱹᱱᱩᱜᱼᱟ ᱟᱫᱚ ᱠᱮᱱᱮᱞ ᱢᱮᱱᱟᱜᱼᱟ ᱱᱟᱹᱭ ᱟᱨᱠᱤ ᱚᱱᱟᱠᱤᱱ ᱵᱟᱨᱭᱟ᱾ ᱦᱮᱸ ᱢᱮᱱᱟᱜᱼᱟ ᱟᱫᱚ ᱟᱯᱮ ᱥᱮᱫ ᱫᱚ ᱪᱮᱫᱠᱟ᱾
ᱟᱞᱮ ᱥᱮᱱ ᱫᱚ ᱚᱱᱠᱟ ᱠᱮᱱᱮᱞ ᱠᱚᱦᱚᱸ ᱚᱱᱠᱟ ᱫᱚ ᱵᱟᱹᱪᱩᱜ ᱟᱱᱟ ᱟᱨ ᱥᱟᱣᱛᱮ ᱱᱚᱣᱟ᱾ ᱩᱸ ᱤᱭᱟᱹ ᱥᱤᱞᱩ ᱡᱟᱦᱟᱸ ᱠᱚ ᱞᱟᱹᱭᱟᱜ ᱠᱟᱱᱟ᱾
ᱦᱮᱸ
ᱚᱱᱠᱟ ᱦᱚᱸ ᱵᱟᱹᱪᱩᱜ ᱟᱱᱼᱟ ᱟᱞᱮ ᱫᱚ ᱱᱚᱣᱟ ᱥᱮᱨᱢᱟ ᱫᱟᱜ ᱡᱟᱹᱲᱤ ᱵᱷᱚᱨᱥᱟ ᱛᱮᱜᱮ ᱦᱟᱸᱜ᱾ ᱪᱟᱥᱵᱟᱥ ᱫᱚ ᱦᱩᱭᱩᱜᱼᱟ ᱥᱤᱡᱤᱱ ᱨᱮ ᱢᱤᱫ ᱫᱷᱟᱣ ᱜᱮ ᱦᱟᱸᱜ ᱞᱮ ᱪᱟᱥ ᱵᱟᱥᱟᱞᱮ ᱱᱤᱛᱚᱜ ᱫᱚ ᱟᱫᱚ᱾ ᱵᱟ. ᱛ ᱠᱚ ᱟᱭᱢᱟ ᱜᱮ ᱢᱮᱱᱟᱜ ᱜᱮᱛᱟ ᱠᱚᱣᱟ᱾ ᱟᱫᱚ ᱢᱤᱫ ᱫᱷᱟᱣ ᱟᱜ ᱪᱟᱥ ᱛᱮᱜᱮ ᱦᱟᱸᱜ᱾ ᱡᱚᱢ ᱧᱩ ᱫᱚ ᱚᱱᱠᱟ ᱚᱥᱩᱵᱤᱫᱷᱟ ᱵᱟᱝ ᱦᱩᱭᱩᱜ ᱜᱮᱭᱟ᱾ ᱥᱟᱶᱛᱮ ᱟᱨ ᱱᱮᱛᱟᱨ ᱢᱟ ᱥᱚᱨᱠᱟᱨᱤ᱾ ᱱᱚᱣᱟ ᱨᱮᱥᱮᱱ ᱪᱟᱣᱞᱮ ᱠᱚᱠᱚ ᱮᱢᱚᱜ ᱠᱟᱱᱟ ᱦᱚᱸᱜ-ᱱᱟ ᱛᱟᱦᱮᱸ ᱟᱫᱚ ᱚᱥᱩᱵᱤᱫᱷᱟ ᱵᱟᱝ ᱦᱩᱭᱩᱜ ᱠᱟᱱᱟ ᱱᱮᱛᱟᱨ ᱡᱚᱢ ᱧᱩ ᱠᱚᱫᱚ᱾
ᱦᱮᱸ ᱟᱫᱚ ᱢᱟᱱᱮ ᱟᱯᱮ ᱫᱚ ᱡᱚᱫᱤ ᱢᱟᱱᱮ ᱮᱢᱚᱜ ᱠᱟᱱ ᱨᱮᱦᱚᱸ ᱠᱚ ᱮᱱᱛᱮ ᱨᱮᱦᱚᱸ ᱟᱨᱠᱤ᱾ ᱟᱜ -ᱟ ᱟᱯᱮ ᱫᱚ ᱥᱟᱨᱟ ᱵᱚᱪᱷᱚᱨ ᱨᱮᱱᱟᱜ ᱡᱚᱢᱟᱜ ᱠᱚ ᱡᱚᱜᱟᱣ ᱫᱚᱦᱚᱸ ᱠᱟᱜ ᱦᱩᱭᱩᱜ ᱛᱟᱯᱮᱭᱟ ᱛᱚ᱾ᱪ ᱟᱫᱚ ᱢᱟᱱᱮ ᱦᱚᱸᱜ-ᱚᱱᱟ ᱡᱟᱦᱟᱸ ᱦᱩᱲᱩ ᱠᱚ ᱪᱟᱥᱚᱜ ᱠᱟᱱᱟ ᱢᱟᱱᱮ ᱚᱱᱟ ᱠᱚᱫᱚ ᱟᱯᱮ ᱫᱚ᱾ ᱵᱟᱝᱯᱮ ᱟᱠᱷᱨᱤᱧ ᱵᱟᱲᱟᱭᱟ ᱟᱨᱠᱤ ᱡᱚᱢ ᱞᱟᱹᱜᱤᱫ ᱜᱮ ᱡᱟᱦᱟᱸ ᱩᱸᱰᱟᱹᱝ᱾ᱳᱳᱳ᱾᱾ ᱥᱮ ᱱᱚᱝᱠᱟ ᱟᱭᱢᱟ ᱞᱮᱠᱟᱱᱟᱜ ᱟᱵᱚᱣᱟᱜ ᱫᱚ ᱢᱮᱱᱟᱜᱼᱟᱺ ᱯᱚᱨᱚᱵᱽ ᱠᱚ ᱥᱟᱶᱛᱮ ᱵᱟᱯᱞᱟ ᱵᱤᱦᱟᱹ ᱠᱚ ᱟᱨᱠᱤ ᱱᱚᱶᱟ ᱠᱩ ᱞᱟᱹᱜᱤᱫ ᱦᱚᱸ ᱚᱱᱟ ᱠᱷᱚᱡᱽ ᱜᱮᱯᱮ ᱡᱚᱜᱟᱣ ᱫᱚᱦᱚ ᱠᱟᱜᱼᱟ᱾
ᱦᱮᱸ ᱦᱮᱸ ᱚᱱᱠᱟ ᱡᱟᱦᱟᱸ ᱟᱭᱢᱟ ᱰᱷᱮᱨ ᱧᱚᱜ ᱵᱟᱹᱫ ᱢᱮᱱᱟᱜ ᱛᱟᱠᱚᱣᱟ ᱩᱱᱠᱩ ᱫᱚ ᱦᱟᱸᱜ᱾ ᱚᱱᱠᱟ ᱡᱚᱢ ᱵᱟᱠᱷᱨᱟ ᱠᱤᱪᱷᱩ ᱦᱩᱲᱩ ᱜᱟᱱ ᱠᱚ ᱪᱟᱥᱼᱟ᱾ ᱟᱨ ᱠᱤᱪᱷᱩ ᱟᱠᱷᱨᱤᱧ ᱵᱟᱠᱷᱨᱟ ᱦᱟᱸᱜ᱾ ᱟᱨ ᱡᱟᱦᱟᱸᱭᱟᱜ ᱡᱮ ᱡᱚᱢ ᱵᱟᱠᱷᱨᱟ ᱞᱮᱠᱟᱜᱮ ᱵᱟᱹᱫᱽ ᱠᱚ ᱢᱮᱱᱟᱜᱼᱟ ᱩᱱᱠᱩ ᱫᱚ᱾ ᱚᱱᱠᱟ ᱡᱚᱢ ᱵᱟᱠᱷᱨᱟ ᱜᱮ ᱦᱟᱸᱜ ᱠᱚ ᱪᱟᱥᱟ ᱟᱨ ᱚᱱᱟᱜᱮ ᱦᱟᱸᱜ ᱡᱩᱫᱤ ᱮᱸᱴᱠᱮᱴᱚᱬᱮ ᱚᱱᱠᱟ᱾ ᱨᱩᱣᱟᱹ ᱦᱟᱹᱥᱩ ᱠᱚ ᱯᱟᱲᱟᱜᱼᱟ ᱟᱫᱚ ᱠᱚᱢ ᱵᱤᱥᱤ ᱦᱟᱸᱜ ᱠᱚ ᱟᱹᱠᱷᱨᱤᱧ ᱵᱟᱲᱟᱭ ᱜᱮᱭᱟ᱾
ᱦᱮᱸ ᱟᱫᱚ ᱟᱞᱮ ᱥᱮᱫ᱾ ᱥᱮᱫ ᱫᱚ ᱡᱩᱫᱤᱢ ᱞᱟᱹᱭᱟ ᱦᱮᱸᱥᱮ ᱢᱟᱱᱮ ᱱᱚᱝᱠᱟ ᱟᱞᱮ ᱫᱚ᱾ ᱦᱚᱸᱜ ᱚᱭ ᱡᱮ ᱦᱚᱸᱜ ᱚᱭ ᱟᱥᱟᱲ ᱵᱚᱸᱜᱟ ᱟᱨᱠᱤ ᱟᱞᱮ ᱫᱚ ᱟᱥᱟᱲ ᱟᱨ᱾ ᱦᱚᱸᱜ ᱚᱭ ᱡᱟᱦᱟᱸ ᱪᱮᱫ ᱠᱚ ᱞᱟ. ᱭ-ᱟ ᱫᱷᱚᱨᱚᱱ ᱫᱤᱱ ᱦᱚᱸᱞᱮ ᱪᱟᱥ ᱟᱛᱚ ᱟᱫᱚ ᱫᱷᱚᱨᱚᱱ ᱨᱮᱱᱟᱜ ᱫᱚ᱾ ᱞᱟ. ᱭ ᱜᱟᱱᱚᱜᱼᱟ ᱡᱮ ᱡᱚᱛᱚ ᱦᱩᱲᱩ ᱜᱮ ᱢᱟᱱᱮ ᱟᱠᱷᱨᱤᱧ ᱪᱟᱵᱟᱭᱟᱞᱮ ᱟᱨᱠᱤ ᱟᱨ ᱟᱫᱚ ᱦᱚᱸᱜ ᱚᱭ᱾ ᱟᱥᱟᱲ ᱵᱚᱸᱜᱟ ᱡᱟᱦᱟᱸ ᱦᱩᱭᱩᱜ ᱠᱟᱱ ᱱᱚᱣᱟ ᱫᱚᱞᱮ ᱫᱚᱦᱚ ᱠᱟᱜᱼᱟ ᱚᱱᱮ ᱚᱱᱠᱟ᱾
ᱟᱞᱮ ᱱᱚᱛᱮ ᱫᱚ ᱦᱟᱸᱜ ᱩᱸᱻ ᱵᱟᱹᱫᱽ ᱫᱚ ᱦᱟᱸᱜ ᱚᱱᱠᱟ᱾ ᱡᱟᱦᱟᱸᱭᱟᱜ ᱢᱚᱬᱮ ᱛᱩᱨᱩᱭ ᱵᱤᱦᱟᱹ ᱚᱱᱠᱟ ᱢᱮᱱᱟᱜᱼᱟ ᱢᱮᱱᱠᱷᱟᱱ ᱯᱮ ᱯᱩᱱ ᱵᱤᱜᱷᱟᱹ ᱤᱱᱠᱟᱹ ᱢᱮᱱᱟᱜ ᱛᱟᱠᱚᱣᱟ᱾
ᱟᱫᱚ ᱚᱱᱟ ᱦᱤᱥᱟᱹᱵᱽ ᱛᱮ ᱦᱟᱸᱜ ᱵᱟᱨ ᱯᱮ ᱵᱤᱜᱷᱟᱹ ᱜᱟᱱ ᱫᱚ ᱦᱟᱸᱜ ᱦᱚᱭᱛᱚ᱾ ᱵᱟᱨ ᱵᱤᱜᱷᱟᱹ ᱜᱟᱱ ᱫᱚ ᱡᱚᱢ ᱵᱟᱠᱷᱨᱟ ᱦᱟᱸᱜ ᱠᱚ ᱪᱟᱥᱟ᱾ ᱮᱸ ᱟᱨ ᱟᱨ ᱚᱱᱟ ᱢᱤᱫ ᱵᱟᱨ ᱵᱤᱜᱷᱟᱹ ᱵᱟᱠᱷᱨᱟ ᱫᱚ ᱚᱱᱟ ᱱᱳᱣᱟ ᱫᱚ ᱟᱠᱷᱨᱤᱧ ᱠᱚ ᱵᱟᱠᱷᱨᱟ ᱦᱟᱸᱜ ᱠᱚ ᱪᱟᱥᱟ ᱚᱱᱠᱟᱱ ᱦᱩᱲᱩ ᱡᱟᱛᱮ ᱚᱠᱟ ᱦᱩᱲᱩ ᱠᱚ ᱟᱠ ᱞᱮᱠᱷᱟᱱ ᱟᱭᱢᱟ ᱯᱩᱭᱥᱟᱹ ᱦᱩᱭᱩᱜ ᱜᱮᱭᱟ ᱚᱱᱮ ᱚᱱᱠᱟᱱ ᱦᱳᱲᱳ ᱠᱚ
ᱦᱩᱸ ᱟᱫᱚ ᱟᱸᱻ ᱡᱩᱫᱤ ᱟᱸᱻ ᱮ ᱧᱮᱞ ᱦᱩᱭᱩᱜᱼᱟ ᱟᱨᱠᱤ ᱢᱟᱱᱮ ᱟᱯᱮᱥᱮᱫ ᱫᱚ ᱢᱟᱱᱮ ᱪᱮᱫᱞᱮᱠᱟᱱ ᱫᱤᱥᱚᱢ ᱠᱟᱱᱟ ᱡᱟᱦᱟᱸ ᱫᱚ ᱢᱟᱱᱮ ᱦᱚᱜᱼᱱᱟ ᱠᱚ ᱵᱟᱹᱱᱩᱜᱼᱟ ᱟᱨᱠᱤ ᱟᱨ ᱵᱩᱨᱩ ᱥᱮ ᱵᱩᱨᱩ ᱦᱮᱸ ᱵᱩᱨᱩ ᱫᱤᱥᱚᱢ ᱠᱚᱦᱚᱸ ᱢᱤᱫ ᱵᱟᱨᱭᱟ ᱫᱚ ᱱᱚᱝᱠᱟ ᱜᱮ ᱟᱨᱠᱤ ᱵᱟᱝᱠᱚ ᱪᱟᱥᱟ᱾ ᱟᱫᱚ ᱪᱮᱫ ᱠᱟᱱ
ᱦᱩᱸ ᱵᱩᱨᱩ ᱫᱚ ᱵᱩᱨᱩ ᱫᱤᱥᱚᱢ ᱫᱚ ᱵᱟᱝᱟ ᱧᱮᱞ ᱞᱮᱠᱷᱟᱱ ᱢᱟᱞᱮ ᱱᱚᱝᱠᱟᱱ ᱱᱚᱨᱢᱟᱞ ᱫᱤᱥᱚᱢ ᱜᱮ ᱠᱟᱱᱟ᱾ ᱧᱮᱞ ᱞᱮᱠᱷᱟᱱ ᱥᱚᱢᱚ ᱦᱩᱭ ᱡᱟᱭᱜᱟ ᱜᱮ ᱠᱟᱱᱟ᱾ ᱟᱫᱚ ᱦᱟᱜ ᱟᱞᱮᱭᱟᱜ ᱩᱸᱻ ᱦᱟᱥᱟᱴᱟᱜ ᱠᱟᱹᱡ ᱟᱞᱟᱫᱟ ᱧᱚᱜ ᱜᱮᱭᱟᱞᱮ ᱱᱚᱛᱮ ᱱᱟᱜ ᱢᱟᱹᱴᱤᱭᱟᱹᱲ ᱦᱟᱥᱟ ᱠᱟᱱᱟ᱾
ᱦᱮᱸ
ᱦᱮᱸ ᱟᱫᱚ ᱚᱱᱟ ᱫᱟᱜ ᱠᱚ ᱦᱟᱸᱜ ᱵᱟᱝ ᱛᱚᱯᱟᱜᱼᱟ, ᱚᱱᱟ ᱫᱷᱚᱨᱚᱱ ᱫᱤᱱ ᱡᱟᱦᱟᱸ ᱵᱤᱱ ᱞᱟᱹᱭ ᱮᱫᱟ ᱥᱮ ᱫᱷᱚᱨᱚᱱ ᱫᱤᱱ ᱫᱚ ᱦᱟᱸᱜ ᱟᱫᱚ ᱚᱱᱠᱟ ᱵᱟᱠᱚ ᱪᱟᱥ ᱵᱟᱲᱟᱭ ᱜᱮᱭᱟ ᱠᱚ ᱛᱚ ᱟᱨ ᱥᱮᱞᱩ ᱠᱚᱦᱚᱸ ᱚᱱᱠᱟ ᱵᱟᱪᱩᱜ ᱟᱱᱟ᱾ ᱟᱨ ᱡᱩᱫᱤ ᱱᱚᱣᱟ ᱠᱮᱞᱟᱱ ᱠᱚ ᱛᱟᱦᱮᱸ ᱠᱚᱜᱼᱟ᱾ ᱡᱟᱦᱟᱸ ᱫᱟᱜ ᱠᱚ ᱦᱮᱡ ᱵᱟᱲᱟ ᱠᱚᱜᱼᱟ, ᱛᱟᱦᱞᱮ ᱫᱚᱠᱚ ᱪᱟᱥ ᱵᱟᱲᱟ ᱠᱮᱭᱟ᱾ ᱟᱫᱚ ᱠᱤᱪᱷᱩ ᱠᱤᱪᱷᱩ ᱦᱚᱲ ᱫᱚ ᱦᱟᱸᱜ ᱠᱚ ᱪᱟᱥ ᱵᱟᱲᱟᱭ ᱜᱮᱭᱟ ᱠᱤᱪᱷᱩ ᱠᱤᱪᱷᱩ ᱡᱟᱭᱜᱟ ᱨᱮ ᱡᱟᱦᱟᱸᱭ ᱯᱟᱨᱥᱚᱱᱟᱞ ᱥᱮᱞᱚ ᱠᱚ ᱢᱮᱱᱟᱜ ᱛᱟᱠᱚᱣᱟ, ᱠᱤᱪᱷᱩ ᱠᱤᱪᱷᱩ ᱩᱱᱠᱩ ᱪᱷᱟᱹᱛᱤᱠ ᱡᱟᱹᱛᱤ ᱠᱚᱫᱚ ᱦᱟᱸᱜ ᱥᱟᱸᱜᱤᱧ ᱧᱚᱜ ᱟᱨ ᱩᱱᱠᱩ ᱫᱚᱠᱚ ᱪᱟᱥ ᱵᱟᱲᱟᱭ ᱜᱮᱭᱟ᱾
ᱻ
ᱟᱨ ᱱᱚᱝᱠᱟ ᱟᱵᱚ ᱦᱚᱲ ᱠᱚᱫᱚ ᱦᱟᱸᱜ ᱚᱱᱠᱟ ᱵᱟᱝ ᱜᱮᱠᱚ ᱪᱟᱥ ᱵᱟᱲᱟᱭᱼᱟ, ᱪᱮᱫᱟᱜ ᱥᱮ ᱫᱷᱚᱨᱚᱱ ᱫᱤᱱ ᱨᱮᱦᱚᱸᱢᱟ ᱚᱱᱟ ᱪᱟᱥ ᱨᱮᱱᱟᱜ ᱠᱷᱚᱨᱚᱪ ᱢᱮᱱᱟᱜᱼᱟ ᱥᱮ
ᱦᱩᱸ ᱦᱩᱸ
ᱦᱮᱸ ᱪᱮᱫ ᱠᱚ ᱫᱷᱚᱨᱚᱱ ᱫᱤᱱ ᱫᱚ ᱦᱟᱜ ᱟᱞᱮ ᱫᱚ ᱚᱱᱠᱟ ᱜᱮ ᱟᱨ ᱠᱤ ᱥᱮᱞᱳ ᱠᱟᱛᱮ ᱜᱮᱞᱮ ᱪᱟᱥᱼᱟ᱾ ᱟᱫᱚ ᱚᱱᱟ ᱫᱚ ᱦᱟᱸᱜ ᱠᱤᱪᱷᱩ ᱫᱚ ᱟᱨᱠᱤ ᱚᱱᱠᱟ ᱮᱢ ᱟᱞᱮ ᱟᱨᱠᱤ ᱯᱩᱭᱥᱟᱹ ᱠᱚ ᱟᱨ ᱠᱤᱪᱷᱩ ᱫᱚ ᱚᱱᱠᱟ ᱠᱟᱛᱮ ᱪᱟᱥ ᱟᱞᱮ ᱟᱨᱠᱤ, ᱟᱠᱷᱨᱤᱧ ᱟᱞᱮ ᱛᱚ ᱚᱱᱟ ᱡᱟᱦᱟ ᱦᱩᱲᱩ ᱦᱩᱭᱩᱜ ᱚᱱᱟ ᱫᱚ ᱪᱟᱥ ᱨᱮ ᱡᱟᱦᱟᱸ ᱛᱤᱱᱟᱹᱜ ᱠᱷᱚᱨᱪᱟ ᱟᱠᱟᱱᱟ ᱚᱱᱟ ᱠᱚᱞᱮ ᱮᱢᱟ ᱚᱱᱟ ᱥᱟᱶᱛᱮ ᱛᱤᱱᱟᱹᱜ ᱥᱟᱨᱮᱡ ᱛᱟᱦᱮᱸ ᱚᱱᱟ ᱫᱚ ᱚᱲᱟᱜ ᱥᱚᱝᱥᱟᱨ ᱠᱚᱨᱮ ᱟᱨᱠᱤ ᱠᱷᱚᱨᱪᱟᱭ ᱟᱞᱮ᱾
ᱦᱩᱸ ᱟᱨ ᱱᱚᱝᱠᱟ ᱥᱚᱵᱡᱤ ᱠᱚᱫᱚ ᱵᱟᱯᱮ ᱪᱟᱥ ᱵᱟᱲᱟᱭ ᱜᱮᱭᱟ ᱟᱯᱮ?
ᱥᱚᱵᱡᱤ ᱠᱚᱫᱚ ᱟᱸᱻ ᱦᱩᱸ ᱦᱩᱭᱩᱜ ᱜᱮᱭᱟ ᱟᱹᱰᱤ ᱟᱭᱢᱟ ᱜᱟᱱ ᱜᱮ
ᱚᱻ ᱟᱞᱮ ᱱᱚᱛᱮ ᱫᱚ ᱦᱟᱸᱜ ᱚᱱᱟ ᱥᱚᱵᱡᱤ ᱠᱚᱫᱚ ᱦᱟᱸᱜ ᱠᱚ ᱪᱟᱥ ᱵᱟᱲᱟᱭ ᱜᱮᱭᱟ ᱱᱚᱣᱟ ᱧᱮᱞ ᱞᱮᱠᱷᱟᱱ ᱟᱜ ᱡᱟᱦᱟᱸᱭᱟᱼᱜ ᱥᱮᱞᱚ ᱠᱚ ᱢᱮᱱᱟᱜ ᱛᱟᱠᱚᱱᱟ ᱵᱟᱲᱜᱮ ᱫᱷᱟᱨᱮ ᱠᱚᱨᱮ ᱰᱟᱹᱦᱤ ᱡᱟᱭᱜᱟ ᱠᱚᱨᱮ ᱟᱫᱚ ᱥᱮᱞᱩ ᱠᱚ ᱠᱚ ᱵᱤᱫ ᱟᱠᱟᱫᱼᱟ ᱱᱮᱛᱟᱨ ᱥᱟᱵ ᱢᱟᱨᱥᱟᱞ ᱠᱚ ᱥᱟ ᱢᱟᱨᱥᱟᱞ ᱛᱟᱦᱚᱞᱮ ᱠᱷᱟᱱ ᱚᱱᱠᱟᱱᱟᱜ ᱠᱚ ᱵᱩᱡᱽ ᱠᱟᱫ ᱛᱟᱦᱮᱸᱠᱚ ᱠᱤᱪᱷᱩ ᱠᱤᱪᱷᱩ ᱡᱟᱭᱜᱟ ᱨᱮ ᱚᱱᱠᱟ ᱥᱚᱵᱽᱡᱤ ᱠᱚ ᱪᱟᱥ ᱵᱟᱲᱟᱭ ᱜᱮᱭᱟ ᱡᱟᱦᱟᱸᱭᱟᱜ ᱡᱟᱭᱜᱟ ᱠᱚ ᱢᱮᱱᱟᱜᱼᱟ᱾ ᱟᱨ ᱚᱲᱟᱜ ᱠᱚᱨᱮ ᱢᱟ ᱚᱱᱠᱟ ᱢᱟ ᱪᱟᱥ ᱵᱟᱲᱟ ᱦᱩᱭᱩᱜ ᱜᱮᱭᱟ ᱴᱩᱠ ᱴᱟᱠ ᱢᱟ
ᱦᱮᱸ ᱡᱚᱢ ᱵᱟᱲᱟ ᱠᱚ ᱞᱟᱹᱜᱤᱫ ᱦᱮᱸ ᱥᱮ ᱦᱮᱸ ᱟ ᱧᱮᱞᱚᱜᱼᱟ ᱡᱮ ᱱᱚᱝᱠᱟ ᱠᱤᱨᱤᱧ ᱡᱚᱢᱟᱜ ᱫᱚ ᱦᱟᱸᱜ ᱜᱤᱰᱤ ᱛᱮᱦᱚᱸ ᱟᱹᱰᱤ ᱠᱚᱥᱴᱚ ᱧᱟᱢᱚᱜᱼᱟ᱾ ᱚᱱᱟ ᱥᱟᱶᱛᱮ ᱠᱤᱨᱤᱧ ᱛᱮᱦᱚᱸ ᱟᱫᱚ ᱡᱩᱫᱤ ᱚᱲᱟᱜ ᱨᱮᱢ ᱪᱟᱥ ᱠᱟᱜᱼᱟ ᱚᱱᱟ ᱫᱚ ᱡᱚᱢᱟᱜ ᱮᱢ ᱡᱚᱢᱟᱜ ᱜᱤᱰᱤᱭᱟᱜ ᱮᱢ ᱜᱤᱰᱤᱭᱟ᱾ ᱮᱱᱛᱮ ᱨᱮᱦᱚᱸ ᱢᱟᱱᱮ ᱪᱮᱫ ᱦᱚᱸ ᱵᱟᱝ ᱵᱩᱡᱷᱟᱹᱜᱼᱟ ᱢᱚᱱᱮᱨᱮ ᱟᱨ ᱡᱩᱫᱤ ᱠᱤᱨᱤᱧ ᱡᱚᱢᱟᱜ ᱵᱤᱰᱤᱜᱼᱟ ᱚᱱᱟ ᱠᱚᱫᱚ ᱠᱟᱹᱴᱤᱡ ᱵᱟᱹᱲᱤᱡ ᱜᱮ ᱵᱩᱡᱷᱟᱹᱜᱼᱟ, ᱟᱵᱚ ᱫᱚ ᱚᱱᱠᱟ ᱨᱮᱸᱜᱮᱡ ᱦᱚᱲ ᱠᱟᱱᱟ ᱵᱚᱱ ᱛᱚ ᱯᱚᱭᱥᱟ ᱠᱩᱲᱤ ᱠᱚ ᱱᱚᱝᱠᱟ ᱠᱟᱹᱢᱤ ᱠᱟᱛᱮᱫ ᱜᱮᱵᱚᱱ ᱡᱚᱜᱟᱲᱟ᱾ ᱟᱫᱚ ᱚᱱᱟ ᱠᱚ ᱠᱷᱚᱡ ᱜᱮ ᱡᱟᱦᱟᱸᱛᱤᱱᱟᱹᱜ ᱵᱚᱱ ᱡᱚᱜᱟᱣ ᱫᱟᱲᱮᱭᱟᱜᱼᱟ ᱟᱨᱠᱤ ᱟᱨ
ᱦᱮᱸ
ᱠᱟᱹᱴᱤᱡ ᱠᱟᱹᱴᱤᱡ ᱵᱩᱱ ᱪᱟᱥ ᱞᱮᱠᱷᱟᱱ ᱫᱚ ᱚᱱᱟᱜᱮ ᱡᱚᱢᱟᱜ ᱵᱚᱱ ᱡᱚᱢᱟ ᱜᱤᱰᱤᱭᱟᱜ ᱵᱚᱱ ᱜᱤᱰᱤᱭᱟ ᱮᱱᱛᱮ ᱨᱮᱦᱚᱸ ᱵᱷᱟᱜᱮ ᱜᱮ ᱵᱩᱡᱷᱟᱹᱜᱼᱟ᱾
ᱦᱳᱭ
ᱦᱩᱸ ᱟᱫᱚ ᱪᱮᱫ ᱠᱚ ᱞᱟᱹᱭᱟ ᱦᱚᱸᱜᱼᱚᱭ ᱡᱮ ᱛᱮᱦᱮᱧ ᱜᱟᱯᱟ ᱫᱚ ᱧᱮᱞᱚᱜ ᱠᱟᱱᱟ ᱡᱮ ᱟᱹᱰᱤ ᱟᱭᱢᱟ ᱚᱱ ᱚᱱᱠᱟ ᱦᱚᱲ ᱜᱮ ᱢᱮᱱᱟᱜ ᱠᱚᱣᱟ ᱵᱮᱵᱽᱥᱟ ᱵᱟᱱᱤᱡᱽ ᱦᱚᱸ ᱚᱱᱟ ᱠᱚ ᱫᱤᱠ ᱥᱮᱫ ᱛᱮ ᱟᱭᱢᱟ ᱞᱮᱠᱟᱱᱟᱜ ᱠᱚ ᱮᱸ ᱠᱟᱹᱢᱤᱭᱮᱫᱟ ᱞᱟᱦᱟ ᱥᱮᱫ ᱠᱚ ᱪᱟᱠ ᱠᱟᱱᱟ ᱟᱫᱚ ᱚᱱᱟ ᱠᱚᱦᱚᱸ ᱵᱷᱟᱜᱮ ᱵᱩᱡᱷᱟᱹᱜ ᱠᱟᱱᱟ ᱡᱟᱦᱟᱸᱭ ᱫᱚ ᱵᱩᱡ ᱠᱟᱫᱟ ᱠᱚ ᱟᱨᱠᱤ᱾ ᱡᱮ ᱵᱮᱵᱽᱥᱟ ᱵᱟᱹᱱᱤᱡᱽ ᱛᱮᱦᱚᱸ ᱞᱟᱦᱟ ᱥᱮᱫ ᱞᱟᱦᱟ ᱜᱟᱱᱚᱜᱼᱟ ᱥᱩᱫᱩ ᱚᱞᱚᱜ ᱯᱟᱲᱦᱟᱣ ᱥᱮ ᱚᱱᱟ, ᱠᱚ ᱛᱟᱞᱟ ᱛᱮᱫᱚ ᱵᱟᱝ ᱵᱮᱵᱽᱥᱟ ᱵᱟᱱᱤᱡᱽ ᱛᱮᱦᱚᱸ ᱞᱟᱦᱟᱥᱮᱫ ᱜᱟᱱᱚᱜᱼᱟ ᱵᱷᱟᱜᱮ ᱜᱮ ᱵᱩᱡᱷᱟᱹᱜ ᱠᱟᱱᱟ ᱟᱫᱚ ᱟᱯᱮᱥᱮᱫ ᱢᱟᱱᱮ ᱪᱮᱫᱠᱟ ᱠᱚ ᱱᱚᱝᱠᱟ ᱵᱮᱵᱽᱥᱟ ᱵᱟᱱᱤᱡᱽ ᱡᱟᱦᱟᱸ ᱥᱚᱵᱽᱡᱤ ᱠᱚ ᱦᱩᱭᱩᱜᱼᱟ᱾ ᱚᱱᱟ ᱠᱚᱠᱚ ᱟᱠᱷᱨᱤᱧ ᱜᱮᱭᱟ ᱥᱮ ᱵᱟᱝ?
ᱦᱮᱸ ᱧᱮᱞ ᱞᱮᱠᱷᱟᱱ ᱫᱚ ᱦᱟᱸᱜ ᱡᱟᱦᱟᱸᱭ ᱠᱚᱦᱚᱸ ᱥᱚᱵᱽᱡᱤ ᱠᱚᱦᱟᱸᱜ ᱠᱚ ᱪᱟᱥ ᱵᱟᱲᱟᱭ ᱜᱮᱭᱟ᱾ ᱱᱩᱠᱩ ᱠᱚᱦᱚᱸ ᱱᱚᱣᱟ ᱥᱚᱵᱽᱡᱤ ᱠᱚᱫᱚ ᱦᱟᱸᱜ ᱚᱱᱠᱟ ᱡᱟᱹᱥᱛᱤ ᱧᱚᱜ ᱡᱟᱦᱟᱸᱭ ᱠᱚ ᱪᱟᱥᱟ ᱩᱱᱠᱩ ᱫᱚ ᱯᱟᱭᱠᱟᱹᱨᱤ ᱦᱤᱥᱟᱹᱵᱽ ᱵᱟᱝᱠᱷᱟᱱ ᱠᱚ ᱟᱹᱠᱷᱨᱤᱧᱟ᱾ ᱟᱨ ᱵᱟᱝᱠᱷᱟᱱ ᱱᱤᱡᱮ ᱦᱟᱸᱜ ᱵᱮᱵᱽᱥᱟᱭᱤ ᱞᱮᱠᱟ ᱠᱚ ᱫᱩᱲᱩᱵᱼᱟ᱾ ᱚᱱᱠᱟ ᱵᱮᱵᱽᱥᱟ ᱦᱤᱥᱟᱹᱵᱽ ᱛᱮᱠᱚ ᱫᱩᱲᱩᱵ ᱛᱮᱠᱚ ᱟᱠᱷᱨᱤᱧ ᱵᱟᱲᱟᱭ ᱜᱮᱭᱟ᱾
ᱦᱮᱸ
ᱟᱨ ᱠᱤᱪᱷᱩ ᱠᱤᱪᱷᱩ ᱦᱟᱸᱜ ᱢᱮᱱᱟᱜ ᱠᱚᱣᱟ ᱟᱞᱮ ᱱᱚᱛᱮ ᱫᱚ ᱵᱮᱵᱽᱥᱟᱭᱤ ᱠᱚ ᱡᱟᱦᱟᱸᱭ ᱩᱱᱠᱩ ᱦᱩᱸ ᱥᱩᱱᱩᱢ ᱥᱟᱵᱚᱱ ᱦᱟᱸᱜ ᱵᱮᱵᱽᱥᱟᱭ ᱜᱮᱭᱟ ᱠᱚ ᱚᱱᱟ ᱟᱞᱮ ᱱᱤᱛ ᱫᱚ ᱦᱟᱸᱴ ᱠᱚ ᱦᱩᱭᱩᱜ ᱜᱮᱭᱟ᱾ ᱟᱭᱢᱟ ᱜᱮ ᱟᱫᱚ ᱦᱟᱸᱴ ᱠᱚᱨᱮ ᱦᱟᱸᱜ ᱠᱚ ᱵᱮᱵᱽᱥᱟ ᱵᱟᱲᱟᱭ ᱜᱮᱭᱟ᱾
ᱦᱮᱸ ᱟᱫᱚ ᱡᱩᱫᱤ ᱯᱟᱹᱦᱤᱞᱟᱜ ᱠᱟᱛᱷᱟ ᱵᱚᱱ ᱥᱟᱵᱟ ᱠᱤ ᱧᱮᱞᱟᱵᱚᱱ ᱯᱟᱹᱦᱤᱞ ᱫᱚ ᱫᱚᱢᱮ ᱠᱚ ᱞᱟᱡᱟᱜ ᱠᱟᱱ ᱛᱟᱦᱮᱱᱟ ᱱᱚᱣᱟ ᱠᱚ ᱠᱚ ᱠᱟᱹᱢᱤ ᱛᱮᱫᱚ ᱦᱮᱸ ᱛᱮᱦᱮᱧ ᱜᱟᱯᱟ ᱧᱮᱞᱚᱜ ᱠᱟᱱᱟ ᱟᱹᱰᱤᱴᱟᱜ ᱵᱟᱝ
ᱦᱮᱸ ᱞᱟᱹᱭᱮᱫ ᱤᱧ ᱧᱮᱞ ᱞᱮᱠᱷᱟᱱ ᱦᱟᱸᱜ ᱟᱵᱚ ᱫᱚ ᱦᱟᱸᱜ ᱚᱱᱟ ᱵᱮᱵᱽᱥᱟ ᱠᱷᱮᱛᱨᱮ ᱫᱚ ᱦᱟᱸᱜ ᱟᱹᱰᱤ ᱡᱟᱦᱟᱸ ᱯᱳᱭᱞᱳ ᱯᱳᱞᱳ ᱡᱟᱦᱟᱸᱭ ᱦᱟᱸᱜ ᱵᱮᱵᱽᱥᱟᱭ ᱦᱟᱸᱭ ᱫᱩᱲᱩᱵᱟᱭ ᱩᱱᱤ ᱫᱚ ᱦᱟᱸᱜ ᱚᱱᱠᱟ ᱫᱚ ᱟᱠᱷᱨᱤᱧ ᱫᱚ ᱵᱟᱝ ᱟᱹᱠᱷᱨᱤᱧᱚᱜ ᱛᱟᱭᱟ ᱥᱮ ᱥᱮᱞᱤᱝ ᱫᱚ ᱵᱟᱝ ᱦᱩᱭᱩᱜ ᱛᱟᱭᱟ ᱚᱱᱟᱛᱮ ᱦᱟᱸᱜ ᱯᱳᱭᱞᱳ ᱠᱷᱚᱱ ᱜᱮ ᱦᱟᱸᱜ ᱠᱚ ᱟᱹᱲᱤᱥᱚᱜᱼᱟ ᱟᱵᱚ ᱥᱟᱱᱛᱟᱲ ᱦᱚᱯᱚᱱ ᱫᱚ ᱟᱹᱞᱤᱧᱟᱜ ᱫᱚ ᱵᱟᱝ ᱟᱹᱠᱷᱨᱤᱧᱚᱜ ᱠᱟᱱ ᱛᱟᱹᱞᱤᱧᱟ᱾ ᱨᱚᱡᱽᱜᱟᱨ ᱵᱟᱝ ᱦᱩᱭᱩᱜ ᱠᱟᱱᱟ ᱟᱹᱞᱤᱧ ᱫᱚ ᱵᱟᱹᱞᱤᱧ ᱵᱮᱵᱽᱥᱟᱭᱟ ᱟᱹᱞᱤᱧ ᱫᱟᱨᱟᱸᱭ ᱛᱮᱫᱚ ᱵᱮᱵᱽᱥᱟ ᱵᱟᱝ ᱦᱩᱭᱩᱜᱼᱟ᱾
ᱟᱫᱚ ᱦᱟᱸᱜ ᱵᱮᱵᱽᱥᱟ ᱡᱤᱱᱤᱥ ᱠᱚᱫᱚ ᱧᱮᱞ ᱞᱮᱠᱷᱟᱱᱟᱸᱜ ᱢᱤᱫ ᱫᱤᱱ ᱨᱮᱫᱚ ᱵᱟᱝ ᱦᱩᱭᱩᱜᱼᱟ᱾ ᱱᱚᱣᱟ ᱠᱚᱫᱚ ᱛᱤᱱᱟᱹᱝ ᱵᱤᱱ ᱪᱤᱱᱦᱟᱹ ᱯᱚᱨᱤᱪᱚᱭᱚᱜᱼᱟ ᱩᱱᱟᱹᱝ ᱜᱮ ᱦᱟᱸᱜ ᱟᱹᱵᱤᱱ ᱴᱷᱮᱱ ᱫᱚ ᱦᱟᱸᱜ ᱠᱷᱚᱨᱤᱫᱽᱫᱟᱨ ᱠᱚᱦᱚᱸ ᱠᱚ ᱦᱤᱡᱩᱜᱼᱟ᱾
ᱦᱮᱸ
ᱟᱨ ᱟᱠᱷᱨᱤᱧ ᱦᱚᱸ ᱚᱱᱠᱟ ᱟᱭᱢᱟ ᱜᱮ ᱦᱩᱭᱩᱜᱼᱟ᱾ ᱟᱫᱚ ᱱᱮᱛᱟᱨ ᱛᱚᱵᱚ ᱧᱮᱞ ᱤᱫᱤᱜ ᱠᱟᱱᱟ ᱡᱮ ᱟᱵᱚᱼᱼ ᱥᱟᱱᱛᱟᱲ ᱦᱚᱯᱚᱱ ᱠᱚᱦᱚᱸ ᱵᱟᱹᱭ ᱵᱟᱹᱭ ᱛᱮᱠᱚ ᱵᱮᱵᱽᱥᱟ ᱵᱟᱲᱟᱭᱟ ᱟᱹᱰᱤ ᱱᱟᱯᱟᱭ ᱜᱮ ᱵᱩᱡᱷᱟᱹᱜ ᱠᱟᱱᱟ ᱱᱚᱣᱟ ᱠᱚᱼᱼ ᱠᱚ ᱧᱮᱞ ᱠᱟᱛᱮᱫ
ᱦᱩᱸᱻ ᱧᱮᱞᱚᱜ ᱠᱟᱱᱟ ᱡᱮ ᱱᱚᱜ ᱦᱚᱭ ᱛᱮᱦᱮᱧ ᱜᱟᱯᱟ ᱟᱭᱢᱟ ᱡᱚᱫᱤ ᱚᱱᱠᱟ ᱡᱟᱦᱱᱟᱜᱼᱼ ᱯᱚᱨᱚᱵᱽ ᱠᱚᱨᱮ ᱦᱚᱸ ᱧᱮᱞᱚᱜ ᱠᱟᱱᱟ ᱚᱱᱠᱟ ᱯᱩᱛᱷᱤ ᱠᱚ ᱥᱟᱶ ᱥᱟᱶ ᱛᱮ ᱟᱭᱢᱟ ᱞᱮᱠᱟᱱᱟᱜ ᱡᱟᱦᱟᱸ ᱠᱚᱫᱚ ᱠᱩᱲᱤ ᱜᱤᱫᱽᱨᱟᱹ ᱠᱚᱣᱟᱜ ᱟᱨᱠᱤ ᱮᱸ ᱦᱚᱨᱚᱜ ᱵᱟᱸᱫᱮ ᱥᱟᱶᱛᱮ ᱦᱮᱸ᱾ ᱥᱟᱡᱟᱣᱟᱜ ᱦᱚᱸ ᱚᱱᱟ ᱠᱚᱦᱚᱸ ᱧᱮᱞᱚᱜ ᱠᱟᱱᱟ ᱡᱮ ᱢᱤᱫ ᱵᱟᱨᱭᱟ ᱠᱚ ᱟᱠᱷᱨᱤᱧ ᱠᱟᱜ ᱠᱟᱱᱟ ᱥᱮ ᱜᱤᱫᱽᱨᱟᱹ ᱠᱷᱮᱞᱳᱰ ᱟᱜ ᱦᱚᱸ ᱚᱱᱟ ᱠᱚᱦᱚᱸ ᱠᱚ ᱤᱫᱤ ᱠᱟᱜ ᱠᱟᱱᱟ ᱟᱫᱚ ᱵᱷᱟᱜᱤ ᱜᱮ ᱵᱩᱡᱷᱟᱹᱜ ᱠᱟᱱᱟ ᱱᱚᱣᱟ ᱠᱚ ᱟᱹᱨᱩ ᱯᱷᱮᱨᱟᱣ ᱧᱮᱞ ᱠᱟᱛᱮᱼᱼ
ᱦᱮᱸ ᱦᱮᱸ
ᱦᱮᱸ ᱵᱟᱠᱷᱟᱡ ᱟᱹᱰᱤ ᱛᱟᱭᱚᱢ ᱨᱮᱵᱚᱱ ᱛᱟᱦᱮᱸ ᱠᱟᱱᱟ ᱥᱮ ᱵᱟᱠᱷᱟᱱ ᱟᱹᱰᱤ ᱞᱟᱦᱟ ᱪᱟᱼᱼ ᱪᱟᱞᱟᱜ ᱠᱟᱱᱟ ᱵᱚᱱ ᱱᱤᱛᱚᱜ ᱦᱚᱸ ᱵᱷᱟᱜᱮ ᱜᱮ ᱟᱫᱚ ᱵᱩᱡᱷᱟᱹᱜ ᱠᱟᱱᱟ᱾
ᱦᱮᱸ ᱟᱨᱚ ᱟᱭᱢᱟ ᱱᱮᱛᱟᱨᱼᱼ ᱫᱚᱠᱟᱱ ᱠᱚᱦᱚᱸ ᱱᱚᱣᱟ ᱞᱩᱜᱽᱲᱤ ᱞᱟᱯᱚ ᱥᱟᱶᱛᱮᱻ ᱱᱚᱣᱟ ᱡᱩᱛᱟᱹ ᱫᱚᱠᱟᱱ ᱠᱚᱦᱚᱸ ᱠᱚ ᱟᱞᱮ ᱱᱚᱛᱮ ᱫᱚ, ᱥᱟᱱᱛᱟᱞ ᱦᱚᱯᱚᱱ ᱠᱚᱦᱚᱸ ᱠᱚ ᱠᱚᱨᱟᱣ ᱵᱟᱲᱟ ᱟᱠᱟᱫ ᱜᱮᱭᱟ᱾
ᱦᱮᱸ ᱦᱮᱸ ᱟᱫᱚ ᱡᱩᱫᱤ ᱠᱷᱟᱱ ᱱᱚᱝᱠᱟ ᱵᱚᱱ ᱧᱮᱞᱟ ᱡᱮ ᱟᱵᱚ ᱦᱚᱲᱼᱼ ᱫᱚ ᱢᱟᱱᱮ ᱚᱱᱠᱟ ᱜᱮ ᱡᱩᱼᱼ ᱫᱤ ᱠᱟᱴᱤᱡ ᱯᱚᱭᱥᱟ ᱠᱚ ᱮ ᱫᱚᱦᱚ ᱡᱟᱜᱟᱣ ᱫᱟ ᱟᱨᱠᱤ ᱫᱚᱦᱚ ᱡᱟᱣᱨᱟᱭ ᱮᱫᱟ ᱧᱮᱞᱚᱜ ᱠᱟᱱᱟ ᱡᱮᱼᱼ ᱯᱟᱹᱣᱨᱟ ᱠᱚᱠᱚ ᱧᱩᱭᱮᱫᱟ ᱮᱢᱟᱱ ᱛᱮᱱᱟᱜ ᱦᱟᱱᱛᱮ ᱱᱟᱛᱮ ᱫᱚᱠᱚ ᱠᱷᱚᱨᱪᱟ ᱜᱤᱰᱤ ᱠᱟᱜ ᱠᱟᱱᱟ ᱢᱮᱱᱼᱼ ᱠᱷᱟ ᱱᱚᱝᱠᱟ ᱠᱷᱚᱨᱪᱟ ᱞᱮᱠᱷᱟᱡ ᱫᱚ ᱵᱟᱝ ᱜᱟᱱᱚᱜᱼᱟ᱾ ᱡᱩᱚᱫᱤ ᱢᱤᱫᱴᱟᱝ ᱠᱟᱹᱴᱤᱡ ᱠᱟᱹᱴᱤᱡ ᱠᱷᱚᱱᱜᱮ ᱧᱮᱞᱚᱜᱼᱟ ᱟᱵᱚ ᱫᱚ ᱢᱟᱱᱮᱼᱼ ᱞᱟᱦᱟᱥᱮᱫ ᱵᱚᱱ ᱪᱟᱞᱟᱜᱼᱟ ᱟᱫᱚ ᱚᱱᱟ ᱯᱚᱭᱥᱟ ᱠᱚ ᱡᱚᱫᱤ ᱵᱟᱼᱼ ᱵᱚᱱ ᱫᱚᱦᱚ ᱫᱚᱦᱚ ᱫᱟᱲᱮᱭᱟᱜᱼᱟ ᱟᱨᱠᱤ ᱟᱫᱚ ᱵᱮᱵᱽᱥᱟ ᱵᱟᱱᱤᱡᱚ ᱠᱚᱫᱚ ᱪᱤᱠᱟᱹᱛᱮ ᱪᱟᱞᱟᱜ ᱛᱟᱵᱚᱱᱟ ᱞᱟᱦᱟ ᱥᱮᱫᱼᱼ
ᱦᱮᱸ ᱦᱮᱸ
ᱦᱮᱸ ᱦᱮ ᱚᱱᱟ ᱠᱚᱦᱚᱸ ᱵᱩᱡ ᱞᱟᱹᱠᱛᱤ ᱠᱟᱱ ᱛᱟᱠᱚᱣᱟ᱾
ᱦᱮᱸ ᱧᱮᱞ ᱤᱫᱤ ᱞᱮᱠᱷᱟᱱ ᱟᱵᱚ ᱫᱚᱼᱼ ᱡᱟᱦᱟᱸ ᱱᱚᱣᱟ ᱥᱮᱵᱷᱤᱝ ᱡᱤᱱᱤᱥᱴᱟᱜ ᱫᱚ ᱥᱮᱵᱷᱤᱝ ᱡᱤᱱᱤᱥᱴᱟᱜ ᱫᱚ ᱠᱷᱩᱵ ᱠᱚᱢ ᱜᱮᱵᱚᱱ ᱠᱚᱨᱟᱣᱟ᱾
ᱦᱮᱸ
ᱟᱨ ᱪᱷᱟᱹᱛᱤᱠ ᱡᱟᱹᱛᱤ ᱠᱚᱵᱚᱱ ᱧᱮᱞ ᱞᱮᱠᱚ ᱠᱷᱟᱱ ᱩᱱᱠᱩ ᱫᱚ ᱦᱟᱸᱜ ᱡᱟᱦᱟᱸ ᱴᱩᱠᱩ ᱦᱟᱸᱜ ᱠᱚᱼᱼ ᱟᱨᱡᱟᱣ ᱥᱮ ᱨᱳᱡᱽᱜᱟ ᱨᱟᱠᱚ ᱦᱟᱸᱜ ᱚᱱᱟ ᱯᱩᱭᱥᱟᱹ ᱫᱚ ᱦᱟᱸᱜ ᱩᱱᱟᱹᱜ ᱞᱚᱜᱚᱱ ᱫᱚ ᱵᱟᱠᱚ ᱠᱷᱚᱨᱚᱪᱟᱠᱚ᱾ ᱩᱱᱠᱩ ᱫᱚᱠᱚ ᱪᱤᱱᱛᱟᱹ ᱵᱷᱟᱵᱽᱱᱟ ᱪᱮᱫ ᱞᱮᱠᱟᱛᱮᱼᱼ ᱟᱨᱚ ᱱᱚᱣᱟ ᱯᱩᱭᱥᱟᱹ ᱠᱷᱚᱱ ᱡᱟᱹᱥᱛᱤ ᱯᱩᱭᱥᱟᱹ ᱦᱩᱭᱩᱜᱼᱟ ᱵᱮᱵᱽᱥᱟ ᱠᱚ ᱪᱮᱫᱼᱼ ᱠᱚᱨᱟᱣ ᱦᱩᱭᱩᱜᱼᱟ ᱚᱝᱠᱟ ᱠᱚ ᱪᱤᱱᱛᱟᱹ ᱵᱷᱟᱵᱽᱱᱟᱭᱟ᱾ ᱟᱨ ᱟᱵᱚᱨᱤᱱ ᱱᱩᱠᱩ ᱥᱟᱶ ᱛᱟᱞ ᱠᱚᱫᱚ ᱦᱟᱸᱜ ᱡᱟᱦᱟᱸ ᱢᱮᱱᱟᱜ ᱠᱚᱣᱟ᱾ ᱟᱫᱚ ᱟᱵᱚ ᱫᱚ ᱯᱩᱭᱥᱟᱹ ᱠᱚ ᱧᱟᱢ ᱞᱮᱠᱷᱟᱱ ᱠᱚ ᱞᱟᱹᱭᱟ ᱦᱮᱸ ᱟᱹᱰᱤ ᱜᱟᱱ ᱞᱤᱧ ᱯᱩᱭᱥᱟᱹ ᱜᱮᱼᱟ ᱛᱮᱦᱮᱧ ᱫᱚ ᱠᱟᱹᱡ ᱞᱤᱧ ᱧᱩᱣᱟᱱ ᱜᱮᱼᱼ ᱥᱮ ᱧᱩ ᱟᱬᱜᱚ ᱣᱟᱱ ᱜᱮᱞᱤᱧ ᱦᱚᱲᱢᱚ ᱠᱚ ᱞᱟᱸᱜᱟ ᱜᱮ ᱵᱩᱡᱷᱟᱹᱜ ᱠᱟᱱᱟ᱾ ᱟᱫᱚ ᱱᱚᱝᱠᱟᱜ ᱪᱤᱱᱛᱟᱹ ᱵᱷᱟᱵᱽᱱᱟ ᱛᱟᱦᱮᱸ ᱞᱮᱱ ᱛᱟᱵᱚᱱᱟ ᱟᱫᱚ ᱱᱮᱛᱟᱨ ᱫᱚ ᱠᱚᱢ ᱵᱮᱥᱤ ᱦᱟᱜ ᱥᱤᱠᱷᱱᱟᱹᱛ ᱟᱠᱟᱱ ᱛᱮᱠᱚ, ᱱᱟᱯᱟᱭ ᱜᱮ ᱦᱟᱸᱜ ᱰᱟᱦᱟᱨ ᱛᱮᱠᱚ ᱪᱟᱞᱟᱜ ᱠᱟᱱᱟ᱾
ᱦᱩᱸ ᱟᱨ ᱚᱱᱮ ᱧᱮᱞᱚᱜ ᱠᱟᱱᱟ ᱡᱮ ᱛᱮᱦᱮᱧ ᱜᱟᱯᱟ ᱫᱚ ᱵᱟᱝ ᱠᱟᱹᱴᱤᱜ ᱮᱱᱛᱮ ᱨᱮᱦᱚᱸ ᱢᱟᱱᱮ ᱠᱟᱹᱴᱤᱜ ᱨᱮᱦᱚᱸ ᱠᱟᱹᱴᱤᱜ ᱟᱹᱨᱩ ᱯᱷᱮᱨᱟᱣ ᱟᱠᱟᱱᱟ ᱟᱨᱠᱤ ᱦᱚᱲ ᱠᱚᱠᱚ, ᱵᱩᱡ ᱫᱟᱲᱮᱜ ᱠᱟᱱᱟ ᱡᱮ ᱚᱠᱟ ᱠᱚᱫᱚ ᱵᱷᱟᱜᱮ ᱠᱟᱱᱟ ᱚᱠᱟ ᱠᱚᱫᱚ ᱵᱟᱝ ᱟᱫᱚ ᱞᱟᱦᱟ ᱥᱮᱫ ᱠᱚ ᱞᱟᱦᱟ ᱨᱮᱱᱟᱜ, ᱠᱚ ᱨᱤᱠᱟᱹᱭᱮᱫᱟ ᱟᱨᱠᱤ ᱟᱫᱚ ᱦᱚᱸᱜᱼᱱᱟ ᱜᱮ, ᱡᱚᱛᱚ ᱠᱷᱚᱱᱟᱜ ᱟᱹᱰᱤ ᱢᱟᱨᱟᱝ ᱟᱵᱚᱣᱟᱜ ᱡᱟᱦᱟᱸ ᱫᱚᱧ ᱞᱟᱹᱭᱚᱜᱼᱟ ᱡᱮ, ᱞᱟᱦᱟ ᱥᱮᱫ ᱵᱚᱱ ᱪᱟᱞᱟᱜ ᱠᱟᱱᱟ ᱵᱟᱠᱷᱟᱭ ᱱᱚᱝᱠᱟ ᱫᱚ ᱵᱟᱝᱵᱚᱱ ᱛᱟᱦᱮᱸ ᱠᱟᱱᱟ᱾